ᱦᱮᱞᱳᱣ,
ᱦᱮᱸ ᱟᱸᱡᱚᱢᱚᱜ ᱠᱟᱱ ᱜᱮᱭᱟ ᱾
ᱦᱮᱞᱳᱣ,
ᱡᱚᱦᱟᱨ ᱜᱮ᱾
ᱦᱮᱸ ᱡᱚᱦᱟᱨ ᱜᱤ᱾
ᱦᱮᱸ ᱦᱮᱞᱳ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱾
ᱚᱲᱮ ᱜᱮ,
ᱦᱮᱸ ᱟᱞᱮ ᱫᱚ ᱱᱟᱯᱟᱭ ᱜᱮ ᱟᱯᱮ ᱜᱮ?
ᱦᱮᱸ ᱦᱮᱸ ᱟᱞᱮ ᱦᱚᱸ ᱱᱟᱯᱟᱭ ᱵᱟᱲᱟ ᱜᱮ ᱾
ᱟᱨ ᱚᱲᱟᱜ ᱠᱚᱨᱮᱱ ᱡᱚᱛᱚ ᱜᱮ ᱱᱟᱯᱟᱭ ᱜᱮ ᱦᱮᱱᱟᱜ ᱠᱚᱣᱟ ᱛᱚ? ᱪᱮᱫ ᱦᱚᱸ ᱵᱟᱝ ᱚᱲᱟᱜ ᱠᱚᱨᱮ ᱜᱮ ᱾
ᱦᱮᱞᱳᱣ᱾ ᱦᱮᱞᱳᱣ᱾
ᱵᱟᱝ ᱟᱸᱡᱚᱢᱚᱜ ᱠᱟᱱᱟ ᱾
ᱟᱸᱡᱚᱢᱚᱜ ᱠᱟᱱᱟ ᱥᱮ ᱵᱟᱝ?
ᱦᱮᱞᱳ ᱦᱮᱸ ᱟᱸᱡᱚᱢᱚᱜ ᱠᱟᱱ ᱜᱮᱭᱟ ᱾
ᱦᱮᱸ ᱟᱸᱡᱚᱢᱚᱜ ᱠᱟᱱᱟ ᱢᱮᱱᱫᱟᱹᱧ ᱚᱠᱟ ᱴᱨᱚᱯᱤᱠ ᱨᱮ ᱜᱟᱞᱢᱟᱨᱟᱣ ᱦᱩᱭᱩᱜᱼᱟ?
ᱢᱟ ᱡᱟᱦᱟᱴᱟᱜ ᱜᱮ ᱟᱢ ᱾ ᱦᱮᱞᱳᱣ᱾
ᱦᱮᱞᱳ ᱫᱚᱢᱮ ᱱᱮᱴᱣᱟᱨᱠ ᱯᱨᱚᱵᱞᱮᱢ ᱦᱩᱭᱩᱜ ᱠᱟᱱᱟ ᱾
ᱵᱟᱝ ᱟᱸᱡᱚᱢᱚᱜ ᱠᱟᱱᱛᱮ ᱤᱧᱟᱹᱜ ᱨᱚᱲ?
ᱱᱮᱴᱳᱣᱟᱨᱠ ᱫᱚᱢᱮ ᱯᱨᱚᱵᱞᱮᱢᱚᱜ ᱠᱟᱱᱟ ᱢᱤᱫ ᱱᱤᱛᱚᱜ ᱫᱚ ᱟᱸᱡᱚᱢ ᱦᱤᱡᱩᱜ ᱠᱟᱱ ᱜᱮᱭᱟ᱾
ᱦᱩ,
ᱪᱮᱫ ᱪᱚᱢ ᱞᱟᱹᱭ ᱠᱮᱫ ᱛᱮᱸ?
ᱢᱮᱱᱫᱟᱹᱧ ᱡᱮ ᱟᱯᱮ ᱚᱲᱟᱜ ᱠᱚᱨᱮᱱ ᱡᱚᱛᱚ ᱜᱮ ᱱᱟᱯᱟᱭ ᱜᱮ ᱦᱮᱱᱟᱜ ᱠᱚᱣᱟ ᱛᱚ?
ᱦᱮᱸ ᱡᱚᱛᱚ ᱦᱚᱲ ᱜᱮ ᱱᱟᱯᱟᱭ ᱜᱮ ᱢᱮᱱᱫᱟᱹᱧ ᱚᱠᱟ ᱴᱨᱚᱯᱤᱠ ᱨᱮ ᱜᱟᱞᱢᱟᱨᱟᱣ
ᱢᱟ ᱡᱟᱦᱟᱴᱟᱜ ᱟᱢ?
ᱤᱧᱟᱹᱜ ᱢᱮᱱ ᱞᱮᱠᱟᱛᱮᱫᱚ ᱴᱨᱚᱯᱤᱠ ᱥᱮᱨᱚᱠᱚᱢ ᱱᱤᱛᱚᱜ ᱢᱟ ᱫᱤᱥᱟᱹ ᱵᱟᱝ ᱦᱮᱡ ᱟᱹᱧ ᱠᱟᱱᱟ ᱠᱟᱨᱚᱱ ᱱᱤᱭᱟᱹ ᱞᱟᱦᱟ ᱨᱮᱦᱚᱸ ᱫᱚᱢᱮ ᱫᱚᱢᱮᱜᱟᱱ ᱴᱚᱯᱤᱠ ᱨᱮ ᱜᱟᱞᱢᱟᱨᱟᱣ ᱦᱩᱭᱱᱟ ᱛᱚ ᱟᱫᱚ ᱚᱱᱟ ᱠᱷᱟᱹᱛᱤᱨ ᱛᱮ ᱱᱤᱛᱚᱜ ᱫᱤᱥᱟᱹ ᱵᱟᱝ ᱦᱮᱡᱽ ᱤᱧ ᱠᱟᱱᱟ ᱚᱠᱟ ᱴᱚᱯᱤᱠ ᱨᱮ ᱜᱟᱞᱢᱟᱨᱟᱣ ᱦᱩᱭᱩᱜᱼᱟ ᱾
ᱦᱚᱸ ᱡᱟᱦᱟᱸ ᱴᱟᱜ ᱜᱮᱢ ᱫᱤᱥᱟᱹ
ᱟᱢ ᱜᱮ ᱞᱟᱹᱭ ᱢᱮ ᱾ ᱛᱟᱦᱚᱞᱮ ᱠᱷᱟᱱ ᱯᱟᱲᱦᱟᱣ ᱱᱤᱭᱟᱹ ᱠᱟᱹᱴᱤᱡ ᱜᱟᱞᱢᱟᱨᱟᱣ ᱦᱩᱭ ᱞᱮᱱ ᱜᱮ᱾
ᱦᱩᱸ᱾
ᱯᱟᱲᱦᱟᱣ ᱴᱚᱯᱤᱠ ᱱᱤᱭᱮ ᱜᱟᱞᱢᱟᱨ ᱦᱩᱭ ᱞᱮᱱ ᱜᱮ ᱵᱟᱝ ᱠᱟᱹᱴᱤᱡ ᱯᱟᱲᱦᱟᱣ ᱱᱤᱭᱮᱻ ᱵᱩᱫ ᱢᱮ ᱪᱮᱫ ᱪᱮᱠᱟ ᱞᱮᱠᱟᱱ ᱵᱷᱟᱜᱤᱜᱼᱟ ᱟᱨ ᱛᱤᱱᱟᱹᱜ ᱜᱟᱱ ᱚᱱᱟ ᱡᱟᱹᱨᱩᱲ ᱡᱟᱹᱨᱩᱲ ᱜᱮᱭᱟ ᱟᱵᱚ ᱥᱟᱱᱛᱟᱲ ᱥᱚᱢᱟᱡᱽ ᱠᱚ ᱞᱟᱹᱜᱤᱫ ᱟᱵᱚᱨ ᱟᱵᱚᱨᱮᱱ ᱯᱷᱤᱭᱩᱪᱟᱨ ᱡᱮᱱᱟᱨᱮᱥᱚᱱ ᱠᱚ ᱞᱟᱹᱜᱤᱫ? ᱩᱱᱠᱩᱣᱟᱜ ᱵᱷᱚᱵᱤᱥᱥᱚᱛ ᱱᱤᱛᱚᱜ ᱪᱮᱜ ᱚᱠᱟ ᱚᱠᱟ ᱰᱟᱦᱟᱨ ᱛᱮ ᱪᱟᱞᱟᱜ ᱠᱟᱱᱟ?
ᱦᱩᱸ ᱾
ᱦᱮᱞᱳ!
ᱦᱮᱸ ᱟᱢᱟᱜ ᱨᱮᱜᱮ ᱱᱮᱴᱳᱣᱟᱨᱠ ᱨᱮᱱᱟᱜ ᱯᱨᱚᱵᱽᱞᱮᱢ ᱦᱩᱭᱩᱜ ᱠᱟᱱᱟ ᱥᱮ ᱪᱮᱜ?
ᱟᱢᱟᱜ ᱨᱚᱲ ᱫᱚ ᱯᱩᱨᱟᱹ ᱥᱟᱯᱷᱟ ᱜᱮ ᱟᱸᱡᱚᱢ ᱦᱤᱡᱩᱜ ᱠᱟᱱᱟ ᱾
ᱦᱮᱸ ᱟᱠᱫᱚᱢ ᱡᱚᱠᱷᱚᱡ ᱨᱚᱲ ᱵᱟᱝ ᱟᱸᱡᱚᱢᱚᱜ ᱠᱟᱱ ᱛᱟᱢᱟ ᱾
ᱚ ᱵᱟᱝ ᱱᱚᱸᱰᱮ ᱫᱚ ᱥᱟᱯᱟ ᱜᱮ ᱟᱸᱡᱚᱢ ᱦᱤᱡᱩᱜ ᱠᱟᱱᱟ ᱟᱫᱚ ᱦᱳᱭ ᱦᱚᱳᱭᱛᱳ ᱱᱮᱴᱳᱣᱟᱨᱠ ᱨᱮᱱᱟᱜ ᱯᱨᱚᱵᱽᱞᱮᱢ ᱦᱩᱭᱩᱜ ᱠᱟᱱᱟ ᱟᱫᱚ ᱚᱱᱟᱜᱤᱧ ᱢᱮᱱᱫᱟ ᱛᱟᱦᱚᱞᱮ ᱚᱱᱟ ᱯᱟᱲᱦᱟᱣ ᱱᱤᱭᱮ ᱜᱮ ᱠᱟᱹᱴᱤᱡ ᱜᱟᱞᱢᱟᱨᱟᱣ ᱦᱩᱭᱞᱮᱱ ᱜᱮ ᱢᱟ ᱞᱟᱹᱭ ᱛᱟᱵᱚᱱ ᱢᱮ ᱾
ᱯᱟᱲᱦᱟᱣ ᱯᱟᱲᱦᱟᱣ ᱢᱟ ᱫᱚᱨᱠᱟᱨ ᱜᱮ ᱡᱚᱛᱚ ᱜᱮ ᱵᱮᱥᱤᱨ ᱵᱷᱟᱜᱽ ᱟᱵᱚ ᱦᱚᱲ ᱦᱚᱯᱚᱱ ᱾
ᱦᱮᱞᱳᱸ! ᱩᱸᱦᱩᱸ ᱫᱚᱢᱮ ᱱᱮᱴᱣᱟᱨᱠ ᱰᱤᱥᱴᱟᱵᱚᱜ ᱠᱟᱱᱟ ᱾